ᱧᱮᱞᱳ, ᱜᱚᱢᱠᱮ ᱟᱸᱡᱚᱢᱚᱜ ᱠᱟᱱᱟ?
ᱦᱮᱸ ᱞᱟᱹ ᱢᱮ᱾
ᱡᱚᱦᱟᱨ ᱜᱮ ᱜᱚᱢᱠᱮ᱾
ᱦᱳᱭ ᱡᱚᱦᱟᱨ ᱜᱮ ᱡᱚᱦᱟᱨ ᱜᱮ,
ᱟᱪᱪᱷᱟ, ᱪᱮᱫ ᱠᱚᱢ ᱪᱤᱠᱟᱹ ᱵᱟᱲᱟᱭᱫᱟ ᱛᱚᱵᱮ?
ᱪᱮᱠᱟ ᱦᱚᱸ ᱵᱟᱝ ᱜᱮ ᱦᱚᱜᱼᱚᱭ ᱱᱤᱛᱳᱜ ᱜᱮ ᱠᱷᱟᱱᱤᱠ ᱞᱟᱦᱟ ᱫᱟᱹᱛᱟᱹᱱᱤ ᱵᱮᱨᱟᱥ ᱵᱟᱲᱟ ᱦᱳᱭ ᱠᱟᱱᱟ᱾
ᱟᱪᱪᱷᱟ ᱟᱪᱪᱷᱟ ᱟᱪᱪᱷᱟ ᱱᱟᱥᱛᱟ ᱡᱚᱢ ᱧᱩ ᱠᱚᱫᱚ ᱟᱣᱨᱤ ᱦᱟᱛᱟᱲᱟᱜᱼᱟ?
ᱦᱟᱸ ᱱᱟᱥᱛᱟ ᱡᱚᱢ ᱧᱩ ᱠᱚᱫᱚ ᱟᱹᱣᱨᱤ ᱦᱩᱭᱩᱜᱼᱟ᱾
ᱟᱪᱪᱷᱟ ᱟᱪᱪᱷᱟ ᱟᱪᱪᱷᱟ ᱾
ᱚ ᱟᱵᱮᱱ ᱫᱚ ᱵᱮᱱ ᱪᱤᱠᱟᱹᱭᱮᱫ-ᱟ?
ᱨᱩᱣᱧᱮᱠᱟ ᱱᱚᱜᱼᱚᱭ ᱫᱟᱹᱛᱟᱹᱱᱤ ᱦᱩᱭᱩᱜ ᱠᱟᱱᱟ᱾
ᱦᱮᱸ ᱾ ᱟᱨ ᱛᱚᱵᱮ ᱪᱮᱫ ᱠᱚ ᱪᱤᱠᱟᱹ ᱵᱟᱲᱟᱭ ᱦᱩᱭᱩᱜ ᱡᱟᱱᱟ ᱛᱚᱵᱮ?
ᱪᱮᱫ ᱠᱚ ᱦᱚᱸ ᱵᱟᱝᱜᱮ ᱚᱲᱟᱜ ᱨᱮᱜᱮ,
ᱟᱪᱪᱷᱟ ᱟᱪᱪᱷᱟ,
ᱫᱟᱜ ᱡᱟᱹᱲᱤ ᱠᱚ ᱪᱮᱫ ᱞᱮᱠᱟ ᱚᱱᱛᱮ?
ᱫᱟᱜ ᱡᱟᱹᱲᱤ ᱠᱚᱫᱚ ᱵᱟᱭ ᱡᱟᱹᱲᱤ ᱠᱟᱫᱟ ᱞᱟᱦᱟ ᱧᱚᱜ ᱛᱮᱭ ᱡᱟᱹᱲᱤ ᱵᱟᱲᱟ ᱞᱮᱫᱼᱟ ᱛᱚ ᱱᱤᱛᱚᱜ ᱫᱚ ᱵᱟᱭ ᱡᱟᱹᱲᱤᱭᱟ ᱠᱟᱫᱟ ᱱᱤᱛᱚᱜ ᱫᱚ, ᱫᱚᱢᱮᱜᱮ ᱥᱤᱛᱳᱜ ᱮᱫᱟ᱾
ᱟᱯᱮ ᱥᱮᱫ ᱜᱮ ᱪᱮᱜ ᱞᱮᱠᱟ?
ᱱᱚᱛᱮ ᱦᱚᱸ ᱚᱱᱠᱟ ᱜᱮ ᱞᱟᱦᱟ ᱧᱚᱜ ᱢᱟᱨᱟᱝ ᱧᱚᱜ ᱫᱟᱜ ᱞᱮᱫᱟ ᱟᱫᱚ ᱵᱟᱭ ᱫᱟᱜ ᱟᱠᱟᱫᱟ᱾
ᱛᱚ ᱪᱮᱫ ᱞᱮᱠᱟ ᱮᱨ ᱟᱯᱷᱚᱨ ᱠᱚ ᱛᱷᱚᱲᱟ ᱦᱳᱭ ᱵᱟᱲᱟ ᱟᱠᱟᱱᱟ ᱥᱮ ᱵᱟᱝ?
ᱮᱨ ᱟᱯᱷᱚᱨ ᱫᱚ ᱟᱹᱮᱨᱤ ᱦᱩᱭᱩᱜᱼᱟ᱾
ᱟᱪᱪᱷᱟ ᱟᱪᱪᱷᱟ, ᱦᱳᱭ ᱟᱞᱮ ᱥᱮᱫ ᱫᱚ ᱛᱷᱚᱲᱟ ᱛᱷᱚᱲᱟ ᱫᱚ ᱮᱨ ᱦᱩᱭ ᱟᱠᱟᱱ ᱜᱮᱭᱟ᱾ ᱵᱟᱨᱭᱟ ᱠᱷᱮᱛ ᱨᱮᱫᱚ, ᱱᱚᱜᱼᱚᱭ ᱮ ᱥᱤᱛᱩᱝ ᱮ ᱠᱟᱱᱟ ᱪᱮᱫ ᱞᱮᱠᱟ? ᱡᱩᱫᱤ ᱫᱟᱜ ᱠᱷᱟᱱ ᱫᱚ ᱦᱟᱜ ᱢᱚᱸᱡᱽ ᱜᱤ ᱡᱟᱱᱟᱢ ᱜᱚᱫᱚᱜᱼᱟ ᱵᱟᱭ ᱫᱟᱜ ᱠᱷᱟᱡᱽ ᱫᱚ ᱦᱟᱸᱜ ᱵᱟᱝ ᱡᱟᱱᱟᱢ ᱜᱚᱫᱚᱜᱼᱟ,
ᱵᱟᱝ ᱡᱟᱱᱟᱢ ᱩᱫᱚᱜ ᱜᱮ᱾
ᱜᱚᱢᱠᱮ ᱟᱨ ᱛᱚᱵᱮ ᱟᱯᱮ ᱥᱮᱫ ᱪᱮᱫ ᱞᱮᱠᱟ ᱟᱨ ᱡᱟᱦᱟᱱᱟᱜ ᱠᱚ ᱚᱱᱠᱟ? ᱯᱚᱨᱚᱵᱽ ᱞᱮᱠᱟᱱᱟᱜ ᱦᱩᱭᱩᱜ ᱵᱟᱲᱟᱜ ᱠᱟᱱᱟ ᱥᱮ ᱵᱟᱝ?
ᱯᱚᱨᱚᱵᱽ ᱞᱮᱠᱟᱱᱟᱜ ᱫᱚ ᱱᱚᱛᱮ ᱟᱞᱮ ᱥᱮᱫ ᱫᱚ ᱦᱩᱭᱱᱟ ᱦᱚᱞᱟ ᱢᱟᱹᱫᱮᱨ ᱜᱮ ᱟᱨᱠᱤ᱾
ᱯᱟᱨᱚᱢ ᱱᱟ ᱚᱱᱟ ᱡᱟᱦᱟᱛ ᱡᱟᱦᱟᱸᱱᱟᱜ ᱡᱷᱟᱹᱴᱤ ᱯᱟᱹᱟᱦᱟᱹᱲᱤ ᱢᱮᱞᱟ ᱠᱚ ᱟᱨ ᱠᱚ ᱢᱮᱛᱟᱜ ᱠᱟᱱᱟ ᱠᱤ ᱵᱟᱝ᱾
ᱟᱪᱷᱟ ᱟᱪᱷᱟ ᱛᱚ ᱚᱱᱟ ᱫᱚ
ᱦᱮᱸ ᱚᱱᱟ ᱫᱚ ᱵᱟᱹᱭᱥᱟᱹᱠ ᱨᱮ ᱟᱢ ᱵᱟᱹᱭ ᱡᱩᱱ ᱦᱮᱸ ᱡᱷᱮᱸᱴ ᱨᱮᱭᱟᱜ ᱚᱱᱮ ᱯᱚᱪᱤᱥ ᱪᱷᱟᱵᱤᱥ ᱦᱩᱭᱩᱜ ᱛᱟᱦᱮᱱᱟ᱾
ᱟᱪᱷᱟ ᱟᱪᱷᱟ
ᱦᱮᱸ ᱯᱟᱨᱚᱢ ᱮᱱᱟ ᱚᱱᱟ ᱫᱚ᱾
ᱦᱳᱭ ᱦᱳᱭ᱾
ᱟᱵᱚ
ᱟᱫᱚ ᱪᱮᱫ ᱞᱮᱠᱟ ᱚᱱᱟ ᱫᱚ ᱢᱟᱱᱟᱣ ᱦᱩᱭᱱᱟ?
ᱢᱟᱱᱟᱣ ᱦᱩᱭᱮᱱ ᱜᱮᱭᱟ ᱚᱱᱟ ᱫᱚ ᱢᱟᱱᱮ ᱢᱮᱞᱟ ᱞᱮᱠᱟ ᱨᱮᱜᱤ ᱠᱚ ᱫᱩᱲᱩᱵ ᱛᱟᱦᱮᱸᱱ ᱟᱨᱠᱤ
ᱟᱪᱷᱟ ᱟᱪᱷᱟ ᱟᱫᱚ ᱚᱱᱟ ᱫᱚ ᱟᱵᱚ ᱥᱟᱱᱛᱟᱲ ᱠᱚᱣᱟᱜ ᱠᱟᱱ ᱜᱮᱭᱟ ᱥᱮ ᱮᱴᱟᱜ ᱡᱟᱹᱛᱤ ᱨᱮᱱ ᱠᱚᱣᱟᱜ
ᱚᱱᱟ ᱫᱚ ᱚᱱᱟ ᱫᱚ ᱩᱱᱟᱹᱜ ᱫᱚ ᱠᱷᱚᱵᱚᱨ ᱦᱟᱸᱜ ᱦᱟᱛᱟᱣ ᱵᱟᱝ ᱦᱩᱭ ᱠᱟᱱᱟ᱾ ᱟᱨ ᱟᱹᱞᱤᱧ ᱦᱚᱸᱵᱟᱹᱞᱤᱧ ᱪᱟᱞᱟᱣ ᱟᱠᱟᱱᱟ ᱟᱹᱞᱤᱧ ᱫᱚ ᱵᱟᱭᱨᱮ ᱨᱮ ᱦᱮᱱᱟᱜ ᱦᱮᱸ ᱥᱮ ᱢᱤᱫ ᱥᱮᱨᱢᱟ ᱦᱚᱸ ᱵᱟᱹᱞᱤᱧ ᱪᱟᱞᱟᱣ ᱟᱠᱟᱱᱟ᱾
ᱟᱪᱷᱟ ᱟᱪᱷᱟ ᱛᱚ ᱱᱤᱛᱚᱜ ᱫᱚ ᱚᱠᱟᱨᱮ ᱢᱮᱱᱟᱜᱼᱟ ᱦᱟᱛᱟᱲ ᱠᱟᱜ ᱵᱮᱱᱟ?
ᱦᱚᱭ ᱱᱤᱛᱚᱜ ᱫᱚ ᱟᱹᱞᱤᱧ ᱡᱷᱟᱲᱜᱨᱟᱢ ᱨᱮ ᱢᱮᱱᱟᱜ ᱞᱤᱧᱟᱹ᱾
ᱛᱚ ᱛᱤᱱᱟᱹᱜ ᱫᱤᱱ ᱨᱮ ᱥᱮᱱ ᱦᱩᱭ ᱠᱟᱱᱟ?
ᱡᱷᱟᱲᱜᱨᱟᱢ ᱦᱮᱜ ᱦᱩᱭ ᱠᱟᱱᱟ, ᱚ ᱯᱚᱸᱪᱤᱥ ᱥᱮᱫ ᱯᱩᱪᱤᱥ ᱥᱟᱞ ᱚᱱᱠᱟ ᱯᱳᱭᱞᱩ ᱥᱮᱫ ᱦᱮᱡ ᱦᱩᱭ ᱟᱠᱟᱱᱟ᱾
ᱛᱚᱵᱮ ᱡᱚᱛᱚ ᱵᱮᱥ ᱵᱟᱲᱟ ᱜᱮ ᱚᱸᱰᱮ ᱫᱚ᱾
ᱦᱮᱸ ᱡᱚᱛᱚ ᱵᱮᱥ ᱵᱟᱲᱟ ᱜᱮ᱾
ᱟᱪᱷᱟ ᱟᱪᱷᱟ᱾
ᱟᱪᱷᱟ ᱜᱚᱝᱠᱮ ᱤᱭᱟᱹ ᱫᱤᱥᱚᱢ ᱫᱚ ᱦᱟᱸᱜ ᱵᱟᱞᱟᱝ ᱠᱩᱞᱤ ᱞᱮᱱᱟ ᱦᱟᱸᱜ? ᱮ ᱫᱤᱥᱩᱢ ᱫᱚ ᱢᱮᱱ ᱫᱟᱹᱧ ᱫᱤᱥᱚᱢ ᱫᱚ ᱦᱟᱸᱜ ᱵᱟᱞᱟᱝ ᱠᱩᱞᱤ ᱞᱮᱱᱟ ᱫᱤᱥᱚᱢ ᱫᱚ ᱚᱠᱟᱨᱮ?
ᱟᱪᱷᱟ ᱟᱪᱷᱟ ᱫᱤᱥᱚᱢ ᱫᱚ ᱦᱩᱭᱩᱜ ᱠᱟᱱᱟ ᱡᱷᱟᱲᱠᱷᱚᱸᱰ᱾ ᱡᱷᱟᱲᱠᱷᱚᱸᱰ ᱯᱚᱱᱚᱛ ᱟᱨ ᱡᱟᱢᱛᱟᱲᱟ ᱡᱤᱞᱟ᱾
ᱚ
ᱦᱮᱸ᱾ ᱟᱢᱟᱜ ᱜᱮ ᱚᱠᱟᱨᱮ ᱟᱛᱩ ᱫᱤᱥᱚᱢ ᱫᱚ?
ᱟᱹᱞᱤᱧᱟᱜ ᱟᱹᱛᱩ ᱫᱤᱥᱚᱢ ᱫᱚ, ᱟᱞᱤᱧ ᱫᱚ ᱣᱮᱥᱴ ᱵᱮᱝᱜᱚᱞ, ᱟᱹᱞᱤᱧ ᱫᱚ ᱵᱮᱝᱜᱚᱞ ᱠᱷᱚᱡ ᱡᱮᱞᱟ ᱫᱚ ᱵᱟᱸᱠᱩᱲᱟ ᱾
ᱟᱪᱷᱟ ᱟᱪᱷᱟ᱾
ᱦᱮᱸ ᱟᱫᱚ ᱱᱤᱛᱚᱜ ᱫᱚ ᱡᱷᱟᱲᱜᱨᱟᱢ ᱰᱤᱥᱴᱤᱠ ᱨᱮ ᱱᱤᱛᱚᱜ ᱫᱚ ᱵᱚᱨᱛᱚᱢᱟᱱ ᱫᱚ ᱡᱷᱟᱲᱜᱨᱟᱢ ᱰᱤᱥᱴᱤᱠ ᱨᱮ ᱢᱮᱱᱟᱜ ᱞᱤᱧᱟᱹ᱾
ᱟᱪᱪᱷᱟ ᱟᱪᱪᱷᱟ᱾ ᱜᱚᱢᱠᱮ ᱛᱚᱵᱮ ᱱᱤᱛᱚᱜ ᱫᱚ ᱱᱚᱜᱼᱚᱭ ᱟᱨ ᱛᱤᱨᱤᱥᱟ ᱡᱩᱱ ᱦᱩᱞ ᱢᱟᱦᱟ ᱦᱚᱸ
ᱦᱮᱸ ᱥᱮᱴᱮᱨ ᱦᱤᱡᱩᱜ ᱠᱟᱱᱟ ᱾
ᱦᱳᱭ ᱟᱫᱚ ᱟᱯᱮ ᱥᱮᱫ ᱪᱮᱫ ᱞᱮᱠᱟ ᱠᱚ ᱢᱟᱱᱟᱣ ᱵᱟᱲᱟᱭ ᱛᱟᱦᱮᱱᱟ? ᱚᱱᱟ ᱞᱟᱹᱭ ᱛᱟᱞᱟᱝ ᱢᱮ ᱥᱮ ᱾
ᱢᱟᱱᱟᱣ ᱜᱮᱭᱟ ᱠᱚ ᱱᱚᱛᱮ ᱫᱚ ᱦᱟᱸᱜ ᱵᱷᱟᱜᱤ ᱜᱮ ᱟᱨᱠᱤ ᱾
ᱪᱮᱫ ᱞᱮᱠᱟ ᱥᱤᱧ ᱵᱮᱲᱟ ᱥᱮ ᱧᱤᱫᱟᱹ ᱵᱮᱲᱟ?
ᱥᱤᱧ ᱵᱮᱲᱟ ᱜᱮ ᱥᱤᱧ ᱵᱮᱲᱟ ᱜᱮ ᱾
ᱟᱪᱪᱷᱟ ᱟᱪᱪᱷᱟ ᱛᱚ ᱚᱸᱰᱮ ᱢᱟᱱᱟᱣ ᱠᱚ ᱟᱫᱚ ᱪᱮᱫ ᱠᱚ ᱦᱮᱯᱨᱟᱣ ᱠᱚ ᱫᱚᱦᱚᱭ ᱛᱟᱦᱮᱱᱟ ᱚᱱᱟ ᱞᱟᱹᱭ ᱛᱟᱞᱟᱝ ᱢᱮ?
ᱦᱮᱯᱨᱟᱣ ᱠᱚᱫᱚ ᱚᱱᱠᱟ ᱜᱤᱫᱽᱨᱟᱹ ᱠᱚᱣᱟᱜ ᱤᱭᱟᱹ ᱠᱚ ᱫᱚᱦᱚ ᱵᱟᱲᱟᱭ ᱛᱟᱦᱮᱱᱟ ᱥᱯᱳᱨᱴᱥ ᱠᱚ ᱟᱨᱠᱤ ᱾ ᱢᱟᱱᱮ ᱵᱚᱸᱜᱟ ᱵᱩᱨᱩ ᱠᱚ ᱯᱩᱨᱟᱹᱣ ᱵᱟᱲᱟ ᱠᱟᱛᱮᱫ ᱟᱨᱠᱤ ᱾ ᱠᱤᱢᱵᱟ ᱚᱱᱟ ᱫᱚᱥᱟᱨ ᱦᱤᱞᱳᱜ ᱦᱚᱸᱠᱚ ᱫᱚᱦᱚᱭ ᱛᱟᱦᱮᱱᱟ ᱫᱚ ᱮᱠᱛᱨᱤᱥ ᱛᱟᱨᱤᱠᱷ ᱦᱤᱞᱳᱜ ᱟᱨᱠᱤ᱾
ᱟᱪᱪᱷᱟ, ᱟᱨ ᱚᱱᱠᱟ ᱟᱸᱜ ᱛᱩᱧ ᱨᱮᱭᱟᱜ ᱛᱟᱦᱮᱱᱟ ᱥᱮ ᱵᱟᱝ ᱡᱮ ᱡᱮᱢᱚᱱ ᱠᱩᱲᱤ ᱜᱤᱫᱽᱨᱟᱹ ᱟᱜ ᱥᱮ ᱠᱚᱲᱟ ᱜᱤᱫᱽᱨᱟᱹ ᱟᱜ ᱡᱮᱢᱚᱱ ᱟᱸᱜ ᱛᱩᱧ ᱠᱟᱛᱮᱫ ᱦᱚᱸ ᱩᱱᱠᱩ ᱥᱤᱨᱯᱟᱹ ᱠᱚ ᱧᱟᱢ ᱚᱱᱠᱟᱱᱟᱜ ᱦᱮᱯᱨᱟᱣ
ᱦᱮᱸ ᱦᱮᱸ ᱛᱟᱦᱮᱱᱟ, ᱟᱫᱚ ᱡᱚᱛᱚ ᱡᱟᱭᱜᱟ ᱛᱚ ᱵᱟᱠᱚ ᱫᱚᱦᱚᱭᱟ ᱢᱟᱱᱮ ᱠᱤᱪᱷᱩ ᱡᱟᱭᱜᱟ ᱛᱮᱠᱚ ᱫᱚᱦᱚᱭ ᱛᱟᱦᱮᱱᱟ ᱾
ᱟᱪᱪᱷᱟ᱾
ᱟᱫᱚᱢ ᱡᱟᱭᱜᱟ ᱨᱮᱫᱚ ᱥᱩᱫᱷᱩ ᱥᱩᱫᱷᱩ ᱚᱱᱟ ᱢᱟᱲᱟᱣ ᱜᱮ ᱦᱩᱭᱩᱜᱼᱟ ᱯᱨᱚᱜᱨᱟᱢ ᱾ ᱤᱭᱟᱹ ᱠᱚᱫᱚ ᱥᱯᱳᱨᱴᱥ ᱠᱚᱫᱚ ᱵᱟᱠᱚ ᱫᱚᱦᱚᱭ ᱛᱟᱦᱮᱸᱱᱟ ᱥᱩᱫᱩ ᱢᱟᱱᱟᱣ ᱦᱤᱞᱳᱜ ᱜᱮ ᱡᱟ ᱦᱩᱭᱱᱟ ᱢᱟᱱᱟᱣ ᱠᱮᱫᱟ ᱠᱚ
ᱟᱪᱪᱷᱟ ᱟᱪᱪᱷᱟ ᱾ ᱦᱳᱭ ᱚᱱᱛᱮ ᱚᱱᱟ ᱟᱸᱜ ᱛᱩᱧ ᱦᱚᱛᱚ ᱟᱵᱚᱣᱟᱜ ᱥᱟᱱᱛᱟᱲ ᱥᱚᱢᱟᱡᱽ ᱨᱮᱭᱟᱜ ᱢᱤᱫᱴᱟᱝ ᱥᱟᱯᱟᱵ ᱞᱮᱠᱟᱱᱟᱜ ᱠᱟᱱ ᱜᱮᱭᱟ ᱛᱚ ᱚᱱᱟᱦᱚᱸ ᱦᱳᱭ ᱚᱱᱟ ᱦᱚᱸ ᱡᱩᱫᱤ, ᱦᱤᱲᱤᱧ ᱤᱫᱤ ᱞᱮᱱᱠᱷᱟᱱ ᱫᱚ ᱟᱵᱚᱣᱟᱜ ᱢᱤᱫᱴᱟᱝ ᱚᱱᱟ ᱢᱤᱫᱴᱟᱝ ᱥᱟᱯᱟᱵ ᱦᱚᱸ ᱟᱫᱚᱜ ᱞᱮᱠᱟ ᱵᱩᱡᱷᱟᱹᱣ ᱜᱚᱫᱚᱜᱼᱟ ᱾
ᱵᱩᱡᱩᱜ ᱜᱮᱭᱟ ᱾
ᱦᱳᱭ ᱟᱫᱚ ᱚᱱᱟ ᱞᱮᱠᱟᱛᱮ ᱚᱸᱰᱮ ᱦᱚᱸ ᱟᱹᱰᱤ ᱟᱸᱴ ᱚᱱᱟ ᱨᱮᱭᱟᱜ ᱚᱱᱠᱟ ᱥᱤᱨᱯᱟᱹ ᱫᱚᱦᱚ ᱞᱮᱠᱷᱟᱱ ᱫᱚ ᱥᱟᱸᱜᱮ ᱜᱮᱠᱚ ᱥᱮᱞᱮᱫᱚᱜᱼᱟ
ᱦᱮᱸ ᱦᱮᱸ ᱾
ᱦᱳᱭ ᱾ ᱟᱨ ᱥᱟᱶᱛᱮ ᱟᱨ ᱪᱮᱫ ᱞᱮᱠᱟᱱᱟᱜ ᱦᱮᱯᱨᱟᱣ ᱠᱚ ᱫᱚᱦᱚ ᱵᱟᱲᱟᱭ ᱛᱟᱦᱮᱱᱟ?
ᱚᱱᱮ ᱥᱟᱠᱟᱢ ᱯᱟᱹᱴᱤ ᱠᱚ ᱾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
ᱯᱟᱛᱲᱟ ᱟᱨᱠᱤ ᱥᱟᱨᱡᱚᱢ ᱥᱮ ᱥᱟᱨᱡᱚᱢ ᱥᱟᱨᱡᱚᱢ ᱚᱱᱟ ᱟᱨᱠᱤ ᱢᱟᱱᱮ ᱯᱟᱛᱲᱟ ᱯᱟᱴᱤ, ᱚᱱᱟ ᱨᱮᱱᱟᱜ ᱠᱚᱢᱯᱤᱴᱤᱥᱮᱱ ᱛᱟᱦᱮᱱᱟ ᱾
ᱦᱳᱭ ᱦᱳᱭ ᱚᱱᱟ ᱠᱚ ᱢᱟᱛᱚ ᱟᱹᱰᱤ ᱵᱷᱟᱹᱜᱤ ᱠᱟᱱ ᱜᱮ ᱯᱟᱛᱲᱟ ᱨᱚᱜ ᱯᱷᱩᱲᱩᱵ ᱵᱮᱱᱟᱣ ᱠᱚ ᱚᱱᱟ ᱫᱚ ᱟᱵᱚ ᱥᱟᱱᱛᱟᱲ ᱥᱚᱢᱟᱡᱽ ᱨᱮᱭᱟᱜ ᱢᱤᱫᱴᱟᱝ ᱵᱷᱟᱜᱮ ᱚᱱᱟᱢ ᱢᱮᱱᱞᱮᱠᱷᱟᱡ ᱤᱥᱠᱤᱞ ᱠᱟᱱ ᱜᱮᱭᱟ,
ᱦᱮᱸ
ᱦᱳᱭ ᱟᱫᱚ ᱚᱱᱟ ᱦᱚᱸ ᱚᱱᱠᱟᱜᱮ ᱫᱚᱦᱚ ᱤᱫᱤ ᱞᱮᱠᱷᱟᱱ ᱫᱚ ᱟᱹᱰᱤ ᱵᱷᱟᱹᱜᱤ ᱜᱮᱭᱟ᱾ ᱛᱚᱵᱮ ᱚᱱᱟ ᱥᱟᱶᱛᱮ ᱟᱨ ᱪᱮᱫ ᱞᱮᱠᱟ? ᱵᱚᱞᱮ ᱚᱱᱠᱟ ᱚᱸᱰᱮ ᱮᱱᱮᱡ ᱥᱮᱨᱮᱧ ᱦᱩᱭᱩᱜ ᱜᱮᱭᱟ ᱱᱚᱝᱠᱟ ᱛᱩᱢᱫᱟᱜ ᱴᱟᱢᱟᱠ ᱟᱛᱮᱫ ᱫᱚᱝ ᱥᱮ ᱞᱟᱜᱽᱲᱮ ᱡᱟᱦᱟᱸ ᱞᱮᱠᱟ ᱮᱢᱟᱱ ᱛᱮᱭᱟᱜ?
ᱦᱮᱸ ᱦᱮᱸ ᱚᱱᱟ ᱫᱚ ᱦᱩᱭᱩᱜ ᱜᱮᱭᱟ, ᱱᱚᱣᱟ ᱮᱱᱮᱡ ᱥᱮᱨᱮᱧ ᱫᱚ᱾
ᱟᱪᱪᱷᱟ ᱟᱪᱪᱷᱟ ᱾
ᱚᱱᱟ ᱫᱚ ᱯᱩᱡᱟᱹ ᱦᱤᱞᱳᱜ ᱜᱮ ᱦᱩᱭᱩᱜᱼᱟ ᱮᱱᱮᱡ ᱠᱚᱫᱚ ᱛᱩᱢᱫᱩᱫ ᱴᱟᱢᱫᱟ ᱟᱛᱮ ᱮᱱᱮᱡ ᱫᱚ᱾
ᱦᱳᱭ ᱮᱱᱛᱮ ᱚᱱᱟ ᱠᱚᱦᱚᱸ ᱟᱵᱚᱣᱟᱜ ᱥᱟᱶᱛᱟ ᱨᱮᱭᱟᱜ ᱠᱟᱱ ᱜᱮᱭᱟ ᱟᱨ ᱚᱱᱟ ᱠᱚ ᱮᱱᱮᱡ ᱥᱮᱨᱮᱧ ᱦᱩᱭᱩᱜ ᱠᱷᱟᱭ ᱫᱚ ᱛᱷᱚᱲᱟ ᱪᱮᱫᱚᱜ ᱛᱮᱜᱮ ᱛᱟᱦᱮᱱ ᱱᱚ ᱦᱩᱭᱩᱜᱼᱟ᱾
ᱦᱮᱸ ᱦᱮᱸ
ᱟᱨ ᱵᱟᱠᱷᱟᱡ ᱫᱚ ᱟᱵᱚᱣᱟᱜ ᱡᱟᱦᱟᱸ ᱮᱱᱮᱡ ᱥᱮᱨᱮᱧ ᱢᱮᱱᱟᱜᱼᱟ ᱛᱚ ᱚᱱᱠᱟᱱ ᱟᱵᱚᱣᱟᱜ ᱥᱚᱢᱟᱡᱽ ᱨᱮᱭᱟᱜ ᱯᱨᱳᱜᱨᱟᱢ ᱨᱮ ᱵᱟᱝ ᱮᱱᱮᱡ ᱥᱮᱨᱮᱧ ᱤᱫᱤᱜ ᱠᱷᱟᱡ ᱫᱚ ᱡᱩᱫᱟᱹ ᱧᱚᱜ ᱜᱮ ᱟᱹᱭᱠᱟᱹᱣ ᱤᱫᱤᱭᱟ ᱛᱚ ᱢᱤᱫ ᱵᱟᱨ ᱛᱚ ᱮᱱᱮᱡ ᱥᱮᱨᱮᱧ ᱦᱚᱸ ᱦᱩᱭ ᱞᱮᱱᱠᱷᱟᱡ ᱫᱚ, ᱦᱳᱭ ᱟᱹᱰᱤ ᱵᱷᱟᱹᱜᱤ ᱦᱩᱭᱩᱜᱼᱟ᱾
ᱡᱟᱦᱟᱸᱭ ᱠᱚ ᱡᱟᱦᱟᱸ ᱟᱨᱚ ᱩᱱᱠᱩ ᱞᱟ. ᱦᱤᱡᱩᱜ ᱠᱟᱱ ᱛᱟᱵᱚᱱᱟ ᱟᱨ ᱩᱱᱠᱩ ᱠᱟᱹᱴᱤᱡ ᱢᱟᱹᱭ ᱵᱟᱹᱩ ᱛᱟᱠᱚ ᱩᱱᱠᱩ ᱥᱮᱬᱮ ᱟᱠᱚ ᱚᱠᱟ ᱠᱷᱚᱡ ᱠᱷᱚᱱᱟᱜ ᱩᱱᱠᱩ ᱦᱚᱸ ᱛᱚ ᱧᱮᱞ ᱠᱟᱛᱮ ᱜᱮᱛᱚ ᱠᱚ ᱥᱮᱬᱟᱭᱟ᱾
ᱦᱳᱭ ᱦᱳᱭ ᱟᱨ ᱟᱨ ᱵᱟᱠᱟᱱᱡ ᱚᱱᱠᱟᱱᱟᱜ ᱮᱴᱟᱜ ᱧᱚᱜ ᱫᱷᱟᱨᱟ ᱦᱩᱭᱩᱜ ᱠᱷᱟᱡ ᱫᱚᱠᱚ ᱢᱮᱱ ᱜᱮᱭᱟ ᱚᱻ ᱚᱸᱰᱮ ᱫᱚ ᱱᱚᱜᱼᱚ ᱱᱚᱝᱠᱟᱱᱟᱜ ᱦᱩᱭᱩᱜ ᱠᱟᱱᱟ᱾ ᱛᱚ ᱚᱱᱠᱟᱱᱟᱜ ᱜᱮ ᱠᱚ ᱪᱮᱫᱟ ᱟᱨ ᱡᱩᱫᱤ ᱚᱸᱰᱮ ᱡᱩᱫᱤ ᱢᱚᱡᱟᱜ ᱦᱩᱭᱩᱜ ᱠᱷᱟᱱ ᱢᱮᱱᱟ ᱵᱟ ᱚᱸᱰᱮ ᱫᱚ ᱟᱹᱰᱤ ᱢᱚᱸᱡᱽ ᱟᱜ ᱜᱮ ᱦᱩᱭᱩᱜ ᱠᱟᱱᱟ ᱚᱱᱟ ᱜᱮᱠᱚ ᱪᱮᱫᱟ ᱛᱚ ᱚᱸᱰᱮ ᱪᱮᱫ ᱞᱮᱠᱟ ᱵᱚᱱ ᱩᱫᱩᱜᱟ ᱛᱚ ᱚᱱᱠ ᱜᱮᱠᱚ ᱪᱮᱫ ᱛᱟᱵᱚᱱᱟ᱾ ᱟᱫᱚ ᱟᱵᱚᱣᱟᱜ ᱵᱷᱟᱹᱜᱤᱭᱟᱜ ᱵᱚᱱ ᱩᱰᱩᱠ ᱠᱷᱟᱱ, ᱵᱷᱟᱹᱜᱮᱭᱟᱜ ᱵᱚᱱ ᱞᱟᱹᱭ ᱠᱷᱟᱱ ᱛᱚ ᱵᱷᱟᱹᱜᱤᱭᱭᱟᱜ ᱜᱮᱠᱚ ᱪᱮᱫᱟ᱾
ᱚᱱᱛᱮ ᱫᱚ ᱪᱮᱫ ᱞᱮᱠᱟ ᱦᱩᱭᱩᱜ ᱜᱮᱭᱟ ᱛᱟᱦᱚᱞᱮ ᱚᱱᱛᱮ ᱢᱟᱱᱟᱣ ᱫᱚ?
ᱦᱳᱭ ᱟᱞᱮ ᱥᱮᱫ ᱦᱚᱸ ᱦᱩᱭᱩᱜ ᱜᱮᱭᱟ ᱤᱱᱠᱟ ᱵᱷᱟᱜᱮ ᱫᱷᱟᱨᱟ ᱜᱤ ᱛᱚ ᱱᱚᱝᱠᱟᱜᱮ ᱮᱱᱮᱡ ᱥᱮᱨᱮᱧ ᱦᱚᱸ ᱦᱩᱭᱩᱜ ᱛᱟᱦᱮᱱ ᱜᱮᱭᱟ᱾
ᱦᱳᱭ
ᱟᱨ ᱚᱱᱠᱟᱜᱮ ᱟᱸᱜ ᱛᱤᱨ ᱨᱮ ᱦᱮᱯᱨᱟᱣ ᱦᱚᱸᱠᱚ ᱫᱚᱦᱚᱭ ᱜᱮᱭᱟ ᱥᱤᱨᱯᱟᱹ ᱦᱚᱸᱠᱚ ᱮᱢᱟ ᱠᱚ ᱠᱚ ᱜᱮᱭᱟ᱾ ᱛᱚ ᱵᱷᱟᱜᱤ ᱜᱮ ᱦᱩᱭᱩᱜ ᱛᱟᱦᱮᱱᱟ᱾ ᱱᱤᱛᱚᱜ ᱟᱯᱮ ᱥᱮᱱᱟᱜ ᱢᱳᱥᱩᱢ ᱫᱚ ᱪᱮᱫ ᱞᱮᱠᱟᱭ ᱫᱚᱦᱚ ᱟᱠᱟᱫᱟ?
ᱱᱤᱛᱳ ᱫᱚ ᱛᱮᱦᱤᱧ ᱫᱚ ᱟᱨ ᱥᱤᱛᱩᱝ ᱠᱟᱫᱟᱭ ᱦᱟᱸᱜ ᱛᱮᱦᱤᱧ ᱫᱚ᱾
ᱟᱪᱪᱷᱟ ᱟᱪᱪᱷᱟ ᱾ ᱦᱳᱭ ᱱᱚᱛᱮ ᱦᱚᱸᱭ ᱥᱤᱛᱩᱝ ᱟᱠᱟᱫ ᱜᱮᱭᱟ ᱾ ᱥᱤᱛᱩᱝ ᱟᱠᱟᱫ ᱜᱮᱭᱟ ᱟᱹᱰᱤ ᱡᱟᱹᱥᱛᱤ ᱜᱮ ᱥᱤᱛᱩᱝ ᱟᱠᱟᱫᱟᱭ᱾
ᱱᱤᱛᱚ ᱦᱚᱸ ᱡᱟᱹᱥᱛᱤ ᱥᱤᱛᱩᱝ ᱠᱚᱫᱚ ᱦᱚᱞᱟᱭ ᱨᱤᱢᱤᱞ ᱵᱟᱲᱟᱭᱮᱫ ᱛᱟᱦᱮᱱᱟ ᱫᱟᱜ ᱫᱚ ᱵᱟᱭ ᱦᱮᱡ ᱞᱮᱱᱟ᱾
ᱟᱪᱪᱷᱟ ᱜᱚᱝᱠᱮ ᱢᱟ ᱛᱚᱵᱮ, ᱤᱱᱠᱮ ᱚᱠᱛᱚ ᱠᱚᱼᱦᱚᱸ ᱦᱩᱭ ᱵᱟᱲᱟᱭᱮᱱᱟ᱾
ᱴᱷᱤᱠ ᱜᱮᱭᱟ ᱛᱟᱦᱚᱞᱮ ᱢᱟ᱾